ᱜᱮ ᱡᱚᱦᱟᱨ ᱜᱮ
ᱦᱮᱸ ᱜᱚᱝᱠᱮ ᱱᱟᱯᱟᱭ ᱵᱟᱲᱟ ᱜᱮᱭᱟᱵᱤᱱ ᱛᱚ
ᱦᱮᱸ ᱱᱤᱛᱚᱜ ᱫᱚ ᱱᱟᱯᱟᱭ ᱵᱟᱲᱟ ᱜᱮᱭᱟᱞᱤᱧ
ᱦᱮᱸ ᱱᱟᱯᱟᱭ ᱛᱟᱦᱮᱸᱱ ᱠᱷᱟᱱ ᱜᱮ ᱱᱟᱯᱟᱭ ᱵᱷᱟᱜᱤ
ᱦᱮᱸ ᱱᱟᱯᱟᱭ ᱱᱟᱯᱟᱭ ᱫᱚ ᱱᱟᱯᱟᱭ ᱛᱟᱦᱮᱱ ᱦᱩᱭᱩᱜᱼᱟ ᱟᱨᱠᱤ ᱦᱮᱸ
ᱦᱳᱭ
ᱦᱮᱸ
ᱡᱟᱦᱟᱸ ᱞᱮᱠᱟ ᱵᱮᱠᱜᱨᱟᱣᱩᱱ ᱢᱤᱭᱩᱡᱤᱠ ᱵᱤᱱ ᱧᱟᱢ ᱮᱫᱟ
ᱦᱮᱸ
ᱮ ᱥᱮᱨᱮᱧ ᱢᱮᱨᱮᱧ ᱠᱚ ᱯᱟᱞᱮᱱ ᱞᱟᱹᱭᱫᱟᱹᱧ ᱡᱟᱦᱟᱱᱟᱜ ᱡᱟᱦᱱᱟᱜ ᱞᱟᱹᱭ ᱫᱚᱞᱤᱧ ᱵᱮᱠᱜᱨᱟᱣᱩᱱᱰ ᱢᱤᱭᱩᱡᱤᱠ ᱵᱤᱱ ᱧᱟᱢ ᱮᱫᱟ ᱟᱸᱡᱚᱢ
ᱵᱟ ᱵᱟ ᱵᱟ ᱵᱟ ᱵᱮᱜᱽᱜᱨᱟᱣᱩᱱᱰ
ᱦᱳᱭ ᱚᱱᱠᱟ ᱥᱟᱭᱤᱰ ᱠᱷᱚᱱ ᱡᱟᱦᱱᱟᱜ ᱥᱟᱣᱩᱱᱰ ᱠᱚ
ᱵᱟ ᱵᱟ ᱵᱟ ᱟᱵᱮᱱᱟᱜ ᱱᱚᱜᱼᱚᱭ ᱛᱳ ᱠᱞᱤᱭᱟᱨ ᱜᱮ ᱟᱸᱡᱚᱢᱚᱜ ᱠᱟᱱᱟ
ᱟᱪᱪᱷᱟ ᱟᱪᱪᱷᱟ
ᱦᱩᱸ ᱯᱩᱥᱴᱟ ᱯᱩᱥᱴᱟ ᱜᱮ ᱟᱸᱡᱚᱢᱚᱜ ᱠᱟᱱᱟ ᱪᱮᱫ ᱦᱚᱸ ᱵᱟᱝ ᱜᱮ ᱦᱚᱸᱜᱼᱚᱭ ᱪᱮᱫ ᱦᱚᱸ ᱵᱟᱝᱜᱮ ᱦᱚᱸᱜᱼᱚᱭ ᱡᱚᱢ ᱧᱩ ᱵᱟᱲᱟ ᱠᱟᱛᱮᱫ ᱵᱟᱥᱠᱟᱜ ᱢᱟᱱᱮ ᱟᱨᱠᱤ ᱡᱚᱢ ᱧᱩ ᱵᱟᱲᱟ ᱠᱟᱛᱮᱫ ᱦᱚᱸᱜᱼᱚᱭ ᱫᱩᱲᱩᱵ ᱦᱩᱭ ᱟᱠᱟᱱᱟ
ᱟᱪᱪᱷᱟ
ᱦᱮᱸ
ᱦᱳᱭ ᱟᱫᱚ ᱚᱲᱟᱜ ᱠᱚᱨᱮ ᱜᱮᱵᱤᱱ ᱢᱮᱱᱟᱜ ᱵᱤᱱᱟ
ᱦᱮᱸ ᱚᱲᱟᱜ ᱠᱚᱨᱮᱜ ᱜᱮ
ᱟᱪᱪᱷᱟ ᱟᱪᱪᱷᱟ ᱟᱫᱚ ᱛᱟᱦᱚᱞᱮ ᱛᱮᱦᱮᱧ ᱫᱚ ᱚᱱᱛᱮ ᱫᱚ ᱡᱟᱹᱲᱤ ᱞᱮᱫᱼᱟᱭ ᱥᱮ ᱵᱟᱝ ᱟᱯᱮᱥᱮᱫ
ᱛᱮᱦᱮᱧ ᱫᱚ ᱢᱟᱱᱮ ᱛᱮᱦᱮᱧ ᱫᱚ ᱵᱟᱝ ᱡᱟᱹᱲᱤ ᱠᱟᱫᱟᱭ ᱛᱚ ᱱᱚᱜᱼᱚᱭ ᱛᱚ ᱟᱸᱡᱚᱢ ᱠᱮᱫ ᱜᱮᱭᱟᱵᱮᱱ ᱡᱟᱹᱱᱤᱡ ᱟᱵᱮᱱ ᱦᱚᱸ
ᱦᱳᱭ
ᱨᱤᱢᱤᱞ ᱥᱟᱰᱮ ᱠᱟᱱᱟ ᱱᱤᱛᱚᱜ ᱟᱥᱟ ᱠᱚᱨᱮ ᱢᱚᱱᱮᱦᱚᱭ ᱦᱤᱡᱩᱜᱼᱟ ᱫᱟᱜ ᱧᱩᱨ ᱫᱟᱲᱮᱜᱼᱟ ᱡᱟᱹᱲᱤᱭᱟᱭ ᱦᱟᱸᱜ
ᱦᱮᱸ
ᱟᱞᱮᱥᱮᱫ ᱫᱚ ᱦᱚᱸᱜᱼᱚᱭ ᱛᱚ ᱢᱟᱱᱮ ᱛᱳᱢᱟᱨ ᱦᱩᱭᱱᱟ ᱢᱤᱜ ᱢᱟᱥ ᱫᱷᱚᱨᱮ ᱫᱟᱜ ᱮᱠᱫᱚᱢ ᱞᱟᱜᱟᱛᱟᱨ ᱧᱩᱨᱩᱜ ᱠᱟᱱ ᱜᱮᱭᱟ ᱵᱷᱟᱹᱞᱤ ᱜᱮ
ᱚ
ᱞᱟᱹᱭ ᱫᱟᱞᱤᱧ ᱢᱟᱱᱮ ᱱᱤᱭᱟᱹ ᱵᱟᱨ ᱫᱚ ᱡᱟ ᱫᱟᱜ ᱦᱤᱡᱩᱜ ᱠᱟᱱᱟ ᱛᱚ ᱵᱷᱟᱹᱜᱤ ᱜᱮ ᱪᱟᱥ ᱠᱚ ᱦᱩᱭᱩᱜᱼᱟ ᱯᱟᱦᱞᱤ ᱥᱮᱨᱢᱟ ᱧᱮᱞ ᱦᱩᱭᱱᱟ ᱩᱱ ᱫᱚ ᱛᱚ ᱫᱟᱜ ᱜᱮ ᱵᱟᱝ
ᱦᱚᱭ
ᱦᱮᱸ ᱛᱟᱭᱚᱢ ᱥᱮᱫ ᱮ ᱫᱟᱜ ᱞᱮᱫᱟ ᱟᱫᱚ ᱧᱮᱞ ᱵᱮᱱ ᱴᱟᱭᱤᱢ ᱨᱮ ᱫᱟᱜ ᱵᱟᱝᱠᱷᱟᱡ ᱫᱚ ᱟ ᱥᱮ ᱱᱟᱥᱮ ᱫᱟᱜ ᱠᱟᱛᱜ ᱫᱚ ᱠᱟᱹᱢᱤ ᱨᱮ ᱵᱟᱝ ᱞᱟᱜᱟᱜ ᱟ ᱥᱮ
ᱵᱟᱝ ᱵᱟᱝ ᱵᱟᱝ ᱴᱟᱭᱤᱢ ᱨᱮᱠᱤ ᱫᱟᱜ ᱞᱮᱠᱷᱟᱱ ᱠᱤ ᱠᱟᱹᱢᱤᱨᱮ ᱞᱟᱜᱟᱜᱼᱟ ᱟᱨ
ᱵᱟ
ᱨᱚᱦᱚᱭ ᱠᱟᱛᱮᱫ ᱨᱮᱦᱚᱸ ᱵᱤᱥᱤ ᱫᱟᱜ ᱫᱚ ᱵᱟᱝ ᱫᱚᱨᱠᱟᱨᱚᱜ ᱠᱟᱱᱟ
ᱦᱮᱸ ᱦᱮᱸ ᱦᱮᱸ ᱦᱮᱸ ᱥᱮᱭ ᱱᱚᱣᱟ ᱦᱩᱲᱩ ᱠᱚ ᱨᱚᱦᱚᱭ ᱦᱚᱸ ᱛᱚ ᱥᱮᱭ ᱚᱱᱟ ᱪᱮᱛᱟᱱ ᱨᱮᱱᱟᱜ ᱫᱟᱜ ᱵᱷᱚᱨᱥᱟ ᱜᱮ
ᱦᱳᱭ
ᱚᱱᱠᱟ ᱫᱚ ᱵᱟᱹᱱᱩᱜ ᱠᱟᱫᱟ ᱡᱮ ᱞᱟᱹᱴᱩ ᱞᱟᱹᱴᱩ ᱵᱟᱸᱫᱷ ᱠᱚᱦᱚᱸ ᱯᱩᱠᱷᱨᱤ ᱠᱚ ᱦᱮᱸ
ᱟᱫᱚ ᱜᱚᱢᱠᱮ ᱨᱚᱦᱚᱭ ᱠᱚᱫᱚ ᱯᱮ ᱛᱤᱱ ᱥᱟᱺᱜᱤᱧ ᱠᱮᱫᱟ ᱛᱤᱱ ᱫᱷᱟᱹᱨᱤᱡ ᱠᱮᱫᱟ ᱯᱮ
ᱨᱚᱦᱚᱭ ᱠᱚᱫᱚ ᱢᱚᱴᱟ ᱢᱩᱴᱤ ᱱᱚᱜᱼᱚᱭ ᱛᱚ ᱥᱩᱨᱩ ᱦᱩᱭ ᱠᱟᱱᱟ ᱮᱦᱚᱵ ᱦᱩᱭ ᱟᱠᱟᱱᱟ ᱢᱟᱱᱮ ᱢᱤᱫᱴᱟᱝ ᱵᱟᱨᱭᱟ ᱦᱩᱭ ᱟᱠᱟᱱᱟ ᱟᱨ ᱪᱟᱞᱟᱜ ᱠᱟᱱ ᱜᱮᱭᱟ ᱱᱤᱛᱳᱜ ᱪᱟᱞᱟᱜᱼᱟ ᱢᱤᱫ ᱢᱟᱥ ᱟᱵᱤᱨ
ᱟᱪᱪᱷᱟ
ᱦᱮᱸ
ᱦᱚᱸ ᱟᱫᱚ ᱟᱞᱮ ᱥᱮᱫ ᱦᱚᱸ ᱨᱚᱦᱚᱭ ᱠᱚᱫᱚ ᱦᱟᱸᱜ ᱟᱨᱟᱢᱵᱚ ᱜᱚᱫ ᱟᱠᱟᱱᱟ ᱟᱨᱠᱤ
ᱚ
ᱟᱫᱚ ᱚᱝᱠᱟ ᱜᱮ
ᱪᱟᱥᱮᱨ ᱫᱤᱱ ᱛᱚ ᱡᱚ ᱡᱚᱛᱚ ᱠᱚᱜᱮ ᱠᱟᱨᱚ ᱧᱮᱞ ᱵᱮᱱ ᱵᱚᱪᱷᱚᱨ ᱫᱤᱱ ᱨᱮᱱᱟᱜ ᱡᱚᱢᱟ ᱦᱮᱸ ᱥᱮ ᱵᱟᱵᱮᱱ ᱠᱟᱹᱢᱤ ᱞᱮᱠᱷᱟᱱ ᱪᱮᱫ ᱵᱮᱱ ᱡᱚᱢᱟ ᱯᱚᱨᱮᱛᱮ
ᱦᱳᱭ
ᱦᱩᱸ ᱮ ᱠᱟᱨᱚᱱ ᱛᱮ ᱡᱚᱛᱚ ᱜᱮᱠᱚ ᱫᱷᱩᱞᱟᱹ ᱠᱟᱱᱟ
ᱦᱮᱸ ᱱᱚᱣᱟ ᱫᱚ ᱮᱠᱟᱞ ᱛᱮᱜᱮ ᱱᱚᱣᱟ ᱫᱚ ᱜᱚᱲᱚ ᱢᱟᱱᱮ ᱵᱷᱟᱹᱜᱤ ᱞᱮᱠᱟᱜᱮ ᱵᱮᱥ ᱪᱮᱦᱨᱟ ᱜᱮ ᱨᱚᱦᱚᱭ ᱦᱩᱭᱩᱜᱼᱟ ᱵᱟᱠᱷᱟᱱ ᱦᱮᱸ ᱴᱟᱭᱤᱢ ᱠᱚᱨᱮ ᱡᱩᱫᱤ ᱴᱟᱭᱤᱢ ᱴᱮᱵᱤᱞ ᱨᱮ ᱡᱩᱫᱤ ᱵᱟᱹᱵᱤᱱ ᱨᱚᱦᱚᱭ ᱫᱟᱲᱮᱭᱟᱜᱼᱟ ᱛᱟᱦᱚᱞᱮ ᱦᱟᱯᱮᱱ ᱫᱤᱱ ᱡᱟᱦᱟᱸ ᱦᱩᱲᱩ ᱢᱟᱱᱮ ᱦᱩᱭᱩᱜ ᱥᱚᱢᱚᱭ ᱧᱮᱞᱢᱮ ᱵᱮᱥ ᱪᱮᱦᱨᱟ ᱦᱩᱲᱩ ᱠᱚᱫᱚ ᱵᱟᱝ ᱦᱩᱭᱩᱜ ᱛᱟᱵᱚᱱᱟ
ᱦᱮᱸ ᱢᱟᱱᱮ ᱡᱮ ᱠᱚᱱᱳ ᱡᱤᱱᱤᱥ ᱜᱮ ᱟᱵᱮᱱ ᱴᱷᱤᱠ ᱢᱚᱛᱚ ᱡᱩᱫᱤ ᱵᱮᱱ ᱠᱟᱹᱢᱤᱭᱟ ᱢᱚᱱ ᱫᱤᱭᱮ ᱛᱟᱦᱚᱞᱮ ᱠᱷᱟᱱ ᱫᱚ ᱡᱚᱛᱚ ᱜᱮ ᱦᱩᱭᱩᱜ ᱛᱟᱦᱮᱱᱟ᱾
ᱪᱮᱫ ᱠᱚ ᱞᱟᱜᱟᱜᱼᱟ ᱪᱮᱫ ᱠᱚ ᱵᱟᱝ ᱦᱮᱸ ᱥᱮ
ᱦᱮᱸ
ᱚᱱᱟ ᱠᱚ ᱮᱢ ᱠᱟᱛᱮᱜ ᱨᱚᱦᱚᱭ ᱠᱟᱜ ᱞᱮᱠᱷᱟᱱ ᱜᱮ ᱦᱩᱭᱩᱜ ᱜᱮᱭᱟ ᱟᱨ ᱴᱷᱤᱠ ᱴᱷᱟᱠ ᱫᱟᱜ ᱮ ᱧᱟᱢ ᱢᱟᱱᱮ ᱴᱟᱭᱤᱢ ᱴᱟᱭᱤᱢ ᱫᱟᱜ ᱧᱟᱢ
ᱦᱳᱭ ᱟᱪᱪᱷᱟ ᱜᱚᱢᱠᱮ ᱟᱨ ᱡᱮᱵᱚᱱ ᱦᱳᱲᱳ ᱠᱚᱵᱚᱱ ᱨᱚᱦᱚᱭᱫᱟ ᱟᱫᱚ ᱦᱮᱸ ᱯᱟᱹᱦᱤᱞ ᱫᱚ ᱦᱳᱭᱛᱚ ᱡᱟᱦᱟᱸ ᱟᱵᱚ ᱰᱟᱹᱝᱨᱤ ᱢᱮᱨᱚᱢ ᱠᱚᱣᱟᱜ ᱜᱩᱨᱤᱡ ᱛᱮ ᱠᱷᱚᱛ ᱠᱚᱵᱚᱱ ᱮᱢ ᱵᱟᱲᱟᱭ ᱛᱟᱦᱮᱸᱫ ᱵᱟᱹᱫᱽ ᱠᱚ ᱟᱨ ᱱᱮᱛᱟᱨ ᱢᱟ ᱚᱱᱠᱟ ᱚᱱᱠᱟ ᱠᱷᱚᱛ ᱠᱚᱢᱟ ᱵᱟᱝ ᱧᱟᱢᱚᱜ ᱠᱟᱱᱟ ᱟᱫᱚ ᱡᱟ ᱦᱩᱭᱩᱜ ᱠᱟᱱᱟ ᱥᱟᱨ ᱵᱚᱨᱥᱟ ᱛᱮᱜᱮ ᱵᱚᱱ ᱨᱚᱦᱚᱭ ᱡᱚᱝ ᱠᱟᱱᱟ ᱥᱮ ᱪᱮᱫ ᱟᱫᱚ ᱚᱱᱟᱜᱮ ᱜᱚᱢᱠᱮ ᱟᱫᱚ ᱦᱮᱸ ᱡᱩᱫᱤ ᱡᱟᱹᱥᱛᱤ ᱧᱚᱜ ᱜᱮ ᱡᱩᱫᱤ ᱥᱟᱨ ᱜᱮᱵᱚᱱ ᱞᱟᱜᱟᱣᱫᱟ ᱟᱫᱚ ᱦᱮᱸ ᱟᱹᱵᱤᱱᱟᱜ ᱢᱮᱱ ᱛᱮᱫᱚ ᱟᱹᱵᱤᱱᱟᱜ ᱢᱚᱱᱮ ᱛᱮᱫᱚ ᱪᱮᱫ ᱢᱟᱱᱮ ᱵᱤᱥᱤ ᱥᱟᱨ ᱞᱟᱜᱟᱣ ᱠᱟᱛᱮᱜ ᱡᱟᱦᱟᱱᱟᱜ ᱟᱵᱚᱣᱟᱜ ᱵᱟᱹᱫᱽ ᱠᱚᱨᱮ ᱵᱟᱭ ᱚᱥᱩᱵᱤᱫᱷᱟᱜᱼᱟ ᱡᱟᱦᱟᱸ ᱛᱤᱥ ᱯᱚᱨᱮᱛᱮ ᱡᱮ ᱡᱟᱦᱟᱸ ᱡᱟᱛᱮ ᱥᱟᱨᱠᱤ ᱱᱚᱝᱠᱟ ᱜᱮ ᱟᱵᱚ ᱡᱩᱫᱤ ᱵᱚᱱ ᱥᱟᱨ ᱵᱚᱱ ᱮᱢ ᱤᱫᱤᱭᱟᱜ ᱠᱟᱱ ᱜᱮᱭᱟ ᱨᱚᱦᱚᱭ ᱤᱫᱤᱭᱟᱜ ᱠᱟᱱ ᱜᱮᱭᱟᱵᱚᱱ᱾
ᱦᱮᱸ ᱦᱩᱸ
ᱦᱮᱸ ᱚᱱᱟᱜᱮ ᱟᱹᱞᱤᱧ ᱠᱟᱹᱡ ᱪᱩᱞᱩᱝ ᱞᱟᱹᱭᱟ ᱟᱹᱞᱤᱧ ᱵᱤᱱ ᱥᱮ ᱡᱮ ᱡᱟᱦᱟᱱᱟᱜ ᱡᱩᱫᱤ ᱚ ᱥᱩᱵᱤᱫᱟ ᱦᱩᱭ ᱫᱟᱲᱮᱭᱟᱜ ᱠᱷᱟᱱ ᱯᱟᱹᱦᱤᱞ ᱯᱚᱨᱮᱛᱮ
ᱢᱟᱱᱮ ᱧᱮᱞ ᱢᱮ ᱢᱟᱱᱮ ᱡᱩᱫ ᱥᱟᱨ ᱮᱢᱟᱜ ᱞᱮᱠᱷᱟᱱ ᱫᱚ ᱚᱱᱟ ᱛᱚ ᱵᱟᱹᱲᱤᱡᱚᱜ ᱠᱟᱱ ᱜᱮᱭᱟ᱾ ᱦᱮᱸ ᱥᱮ ᱛᱚ ᱵᱟᱹᱲᱤᱡᱚᱜ ᱜᱮᱭᱟ ᱚᱱᱟᱫᱚ ᱟᱵᱮᱱ ᱫᱚ ᱯᱚᱨᱮ ᱡᱩᱫᱤ ᱟᱵᱟᱨ ᱡᱮᱠᱳᱱᱳ ᱵᱮᱱ ᱞᱟᱜᱟᱜᱼᱟ ᱟᱵᱱᱟᱜ ᱥᱟᱨᱵᱟ ᱵᱮᱱ ᱮᱢᱟᱜ ᱞᱮᱠᱷᱟᱱ ᱟᱵᱮᱱᱟᱜ ᱫᱚ ᱵᱟᱝ ᱦᱩᱭᱩᱜᱼᱟ᱾ ᱟᱨ ᱡᱟᱦᱟᱸ ᱟᱵᱚᱣᱟᱜ ᱱᱚᱜ ᱡᱮ ᱜᱩᱨᱤᱡ ᱨᱮᱱᱟᱜ
ᱦᱮᱸ
ᱦᱚᱸᱜᱼᱚ ᱱᱚᱣᱟ ᱫᱚ ᱮᱠᱫᱚᱢ ᱱᱚᱣᱟ ᱫᱚ ᱮᱠᱫᱚᱢ ᱯᱤᱭᱤᱭᱳᱨ ᱡᱟᱦᱟᱸ ᱫᱚᱠᱚ ᱞᱟᱹᱭ
ᱱᱚᱣᱟ ᱠᱷᱟᱱ ᱫᱚ ᱟᱵᱮᱱ ᱫᱚ ᱮᱠᱫᱚᱢ ᱦᱩᱭᱩᱜ ᱜᱮᱭᱟ ᱚᱱᱟ ᱫᱚ
ᱦᱳᱭ ᱟᱫᱚ
ᱦᱮᱸ ᱟᱨ ᱚᱱᱟ ᱨᱮᱱᱟᱜ ᱯᱷᱚᱞ ᱫᱚ ᱟᱵᱮᱱ ᱫᱚ ᱢᱟᱱᱮ ᱟᱞᱟᱫᱟ ᱜᱮ ᱵᱮᱱᱟᱜᱼᱟ ᱚᱱᱟ ᱥᱟᱨ ᱨᱮᱱᱟᱜ ᱟᱨ ᱱᱚᱣᱟ ᱡᱟᱦᱟᱸ ᱟᱵᱚᱣᱟᱜ ᱜᱩᱨᱤᱡ ᱨᱮᱱᱟᱜ
ᱦᱳᱭ
ᱮᱠᱫᱚᱢ ᱟᱠᱟᱥ ᱛᱚᱯᱷᱟᱫ ᱛᱟᱦᱮᱱᱟ ᱟᱨᱠᱤ
ᱦᱳᱭ ᱟᱫᱚ ᱚᱱᱠᱟ ᱜᱮ ᱟᱨᱠᱤ ᱟᱹᱞᱤᱧ ᱞᱟᱹᱭ ᱚᱪᱚᱭ ᱫᱟ᱾
ᱡᱮᱠᱳᱱᱳ ᱡᱤᱱᱤᱥ ᱨᱮ ᱦᱚᱜ-ᱚᱭ ᱛᱚ ᱠᱷᱟᱹᱞᱤ ᱥᱟᱨ ᱜᱮᱠᱚ ᱵᱮᱵᱚᱦᱟᱨ ᱫᱟ᱾
ᱦᱳᱭ
ᱦᱮᱸ ᱡᱮᱠᱳᱱᱳ ᱡᱤᱱᱤᱥ ᱥᱟᱨ ᱫᱟᱨᱟᱥ ᱛᱮ ᱠᱚᱨᱟᱣ ᱫᱟᱠᱚ
ᱦᱳᱲᱳ ᱠᱚ ᱪᱟᱥ ᱫᱟ ᱵᱟᱝ
ᱦᱮᱸ
ᱦᱳᱲᱳ ᱛᱟᱢ ᱥᱚᱵᱽᱡᱤ ᱟᱱᱟᱡᱽ ᱠᱚᱛᱟᱢ ᱡᱚᱛᱚ ᱨᱮᱜᱮ ᱟᱨᱠᱤ ᱥᱟᱨᱠᱚ ᱵᱮᱵᱚᱦᱟᱨ ᱠᱟᱱᱟ᱾
ᱦᱮᱸ ᱱᱚᱣᱟ ᱫᱚ ᱪᱮᱥᱴᱟᱭ ᱞᱮᱠᱷᱟᱱ ᱡᱮ ᱢᱟᱱᱮ ᱥᱟᱨ ᱠᱚᱢ ᱠᱟᱛᱮᱜ ᱱᱚᱣᱟ ᱟᱵᱚᱣᱟᱜ ᱡᱟᱦᱟᱸ ᱜᱚᱜᱚᱨ ᱜᱩᱨᱤᱡ ᱱᱚᱜᱼᱱᱟ ᱥᱟᱨ ᱵᱮᱵᱚᱦᱟᱨ ᱞᱮᱠᱷᱟᱱ ᱥᱩᱵᱤᱫᱟᱜᱼᱟ᱾
ᱦᱳᱭ
ᱦᱮᱸ
ᱟᱨ ᱦᱟᱥᱟ ᱠᱚᱦᱚᱸ ᱴᱷᱤᱠ ᱜᱮ ᱛᱟᱦᱮᱱ ᱛᱟᱵᱚᱱᱟ ᱟᱨᱠᱤ᱾
ᱦᱟᱥᱟ ᱠᱚᱦᱚᱸ ᱴᱷᱤᱠ ᱛᱟᱦᱮᱱᱟ ᱦᱮᱸ, ᱢᱟᱱᱮ ᱯᱷᱚᱨ ᱯᱷᱩᱨᱤᱭᱟᱹ ᱜᱮ ᱛᱟᱦᱮᱱᱟ, ᱵᱟ ᱠᱷᱟᱡ ᱫᱚ ᱧᱮᱞ ᱟᱵᱮᱱ ᱥᱚᱠᱛᱚᱜᱼᱟ᱾
ᱦᱳᱭ ᱚᱱᱟ ᱢᱟᱛᱚ ᱥᱚᱠᱛᱚᱜ ᱜᱮᱭᱟ ᱟᱫᱚ ᱜᱚᱢᱠᱮ ᱠᱟᱛᱷᱟ ᱫᱚ ᱦᱩᱭᱩᱜ ᱠᱟᱱᱟ ᱱᱤᱛᱚᱜ ᱫᱚ᱾ ᱱᱤᱛᱚᱜ ᱦᱚᱭᱛᱚ ᱥᱟᱨ ᱛᱮᱜᱮ ᱵᱚᱱ ᱨᱚᱦᱚᱭ ᱫᱟ ᱡᱩᱫᱤ ᱦᱟᱯᱮᱱ ᱫᱤᱱ ᱵᱚᱱ ᱢᱟᱱᱮ ᱡᱟᱣ ᱨᱮᱵᱚᱱ ᱧᱩᱨᱩᱜᱼᱟ ᱢᱟᱱᱮ ᱟᱫᱚ ᱡᱮᱢᱚᱱ ᱦᱳᱲᱳ ᱜᱮ ᱵᱟᱝ ᱦᱩᱭᱩᱜ ᱛᱟᱵᱚᱱᱟ᱾
ᱦᱮᱸ ᱦᱩᱭᱩᱜ ᱜᱮᱭᱟ ᱵᱟᱵᱮᱱ ᱧᱮᱞᱟᱵᱮᱱ᱾ ᱢᱤᱫ ᱫᱤᱱ ᱦᱤᱞᱳᱜ ᱦᱩᱭᱩᱜ ᱜᱮᱭᱟ ᱡᱩᱫᱤ ᱵᱟᱵᱮᱱ ᱠᱷᱚᱨᱚᱪ ᱫᱟᱲᱮᱭᱟᱜᱼᱟ ᱵᱟᱝ ᱜᱮ ᱦᱩᱭᱩᱜᱼᱟ᱾ ᱢᱟᱱᱮ ᱥᱟᱨ ᱮᱦᱚᱵ ᱟᱠᱟᱫᱟ ᱢᱟᱱᱮ ᱥᱟᱨ ᱮᱢᱟᱜ ᱜᱮ ᱦᱩᱭᱩᱜᱼᱟ ᱟᱨ ᱵᱟᱝ ᱮᱢᱟᱜ ᱵᱟᱝ ᱦᱩᱭᱩᱜᱼᱟ᱾ ᱟᱨ ᱠᱤᱱᱛᱩ ᱟᱵᱮᱱ ᱡᱩᱫᱤ ᱱᱚᱣᱟ ᱵᱮᱱ ᱮᱢᱟᱜᱼᱟ ᱟᱵᱟᱨ ᱜᱩᱨᱤᱡ᱾
ᱦᱮᱸ
ᱛᱚ ᱢᱤᱫ ᱵᱚᱥᱚᱨ ᱵᱟᱝ ᱦᱩᱭᱩᱜ ᱛᱟᱵᱮᱱᱟ ᱯᱚᱨᱮ ᱵᱚᱥᱚᱨ ᱟᱵᱟᱨ ᱢᱟᱱᱮ ᱵᱟᱝ ᱵᱮᱥᱤ ᱨᱮᱦᱚᱸ ᱢᱳᱴᱟᱢᱩᱴᱤ ᱡᱟᱦᱟᱸ ᱞᱮᱠᱟ ᱫᱚ ᱦᱩᱭᱩᱜ ᱛᱟᱵᱮᱱ ᱜᱮᱭᱟ ᱦᱩᱭᱩᱜ ᱛᱟᱵᱮᱱ ᱜᱮᱭᱟ ᱚᱱᱟ ᱛᱮᱫᱚ᱾ ᱢᱟᱱᱮ ᱦᱩᱭᱩᱜ ᱜᱮᱭᱟ᱾
ᱱᱚᱣᱟ ᱫᱚ
ᱱᱚᱣᱟ ᱫᱚ ᱚᱱᱠᱟᱜᱮ ᱟᱫᱚ ᱚᱱᱟ ᱡᱟᱦᱟᱸ ᱜᱩᱨᱤᱡ ᱠᱚ ᱟᱨᱠᱤ ᱰᱟᱝᱨᱤ ᱢᱮᱨᱚᱢ
ᱦᱩᱸ ᱦᱮᱸ ᱰᱟᱝᱨᱤ ᱢᱮᱨᱚᱢ ᱠᱚᱦᱚᱸ᱾ ᱦᱩᱸᱜ ᱩᱱᱠᱩ ᱠᱚ ᱫᱚᱦᱚ ᱠᱚ ᱦᱩᱭᱩᱜᱼᱟ, ᱵᱟᱠᱷᱟᱡ ᱫᱚ ᱚᱠᱚᱭ ᱚᱠᱟᱟᱨ ᱨᱮᱵᱮᱱ ᱧᱟᱢᱟ ᱱᱚᱣᱟ ᱛᱚ᱾
ᱦᱳᱭ ᱟᱫᱚ ᱩᱱᱠᱩ ᱫᱟᱨᱟᱹᱭ ᱛᱮᱜᱮ ᱱᱚᱣᱟ ᱜᱚᱵᱚᱨ ᱫᱚ ᱦᱩᱭ ᱠᱚᱜᱼᱟ, ᱚᱱᱟ ᱠᱷᱚᱛ ᱫᱚ ᱦᱩᱭ ᱠᱚᱜᱼᱟ ᱟᱨᱠᱤ᱾
ᱦᱮᱸ ᱠᱷᱚ ᱦᱮᱸ᱾ ᱟᱫᱚ ᱱᱩᱝ ᱠᱩ ᱠᱚ ᱟᱹᱥᱩᱞ ᱠᱚ ᱦᱩᱭᱩᱜᱼᱟ ᱵᱟᱹᱠᱤ ᱪᱟᱥ ᱦᱩᱭᱩᱜᱼᱟ ᱱᱚᱣᱟ ᱠᱚ ᱡᱚᱛᱚ ᱜᱮ ᱠᱚᱨᱟᱣ ᱦᱩᱭᱩᱜᱼᱟ᱾ ᱛᱚᱵᱮ ᱜᱟᱱᱤᱡ ᱜᱮ
ᱦᱳᱸᱭ
ᱴᱷᱤᱠ ᱜᱮ ᱛᱟᱦᱮᱱ ᱛᱟᱵᱚᱱ ᱦᱟᱜ᱾
ᱦᱳᱭ ᱟᱫᱚ ᱦᱮᱸ ᱜᱚᱢᱠᱮ ᱟᱫᱚ ᱟᱵᱚ ᱢᱟ ᱥᱟᱱ ᱛᱟᱲ ᱦᱚᱯᱚᱱ ᱠᱟᱱᱟ ᱵᱚᱱ ᱥᱮ ᱥᱟᱱᱛᱟᱲ ᱦᱚᱲ ᱠᱟᱱᱟ ᱵᱚᱱ, ᱟᱵᱚ ᱢᱟ ᱵᱚᱸᱜᱟ ᱵᱩᱨᱩ ᱠᱚ ᱨᱮᱦᱚᱸ ᱜᱩᱨᱤᱡ ᱫᱚᱨᱠᱟᱨ ᱛᱟᱵᱚᱱ᱾
ᱦᱮᱸ ᱜᱚᱢᱠᱮ ᱟᱵᱚᱣᱟᱜ ᱛᱚ ᱢᱟᱱᱮ ᱡᱮᱠᱳᱱᱳ ᱡᱤᱱᱤᱥ ᱜᱩᱨᱤᱡ ᱫᱚ ᱢᱟᱱᱮ ᱢᱟᱱᱮ ᱥᱮᱛᱟᱜ ᱨᱮ ᱟᱨᱦᱚ ᱢᱚᱰᱚᱞᱤ ᱜᱮᱢ-ᱜᱩᱨᱤᱢ ᱡᱷᱚᱛᱚ ᱵᱚᱸᱜᱟ ᱵᱩᱨᱩ᱾ ᱡᱷᱚᱛᱚ ᱡᱟᱭᱜᱟᱟ ᱨᱮ ᱟᱵᱚᱣᱟᱜ ᱫᱚ ᱜᱩᱨᱤᱡ ᱫᱚ ᱞᱟᱜᱟᱜ ᱛᱟᱸᱦᱮᱱ ᱜᱮᱭᱟ ᱛᱚ᱾ ᱚᱱᱟ ᱤᱭᱟᱹᱛᱮ ᱢᱮᱱᱟᱞᱤᱧ ᱡᱮ ᱫᱚᱦᱚ ᱫᱚᱨᱠᱟᱨ, ᱟᱨ ᱚᱱᱟ ᱤᱠᱷᱟᱹᱢ ᱫᱚ ᱟᱨᱚ ᱱᱚᱜᱼᱚᱭ ᱡᱮ ᱪᱟᱥ ᱨᱮᱦᱚᱸ ᱠᱟᱹᱢᱤᱭ ᱮᱢᱫᱟᱭ᱾ ᱩᱱᱠᱩᱣᱟᱜ ᱜᱩᱨᱤᱡ ᱫᱚ, ᱦᱮᱸ ᱫᱚᱦᱚ ᱞᱮᱠᱷᱟᱱ ᱵᱷᱟᱞᱮ ᱦᱮᱸ᱾
ᱦᱳᱭ ᱟᱫᱚ ᱚᱱᱠᱟ ᱜᱮᱛᱚ ᱜᱚᱢᱠᱮ ᱜᱳᱴᱟ ᱜᱟᱶ ᱧᱮᱞᱚᱜ ᱠᱟᱱᱟ ᱡᱮ ᱢᱟᱱᱮ ᱰᱟᱝᱨᱤ ᱵᱷᱮᱰᱟ, ᱥᱮ ᱢᱮᱨᱚᱢ ᱚᱱᱠᱟᱱ ᱡᱤᱱᱤᱥ ᱠᱚᱜᱮ ᱵᱟᱠᱚ ᱧᱮᱞᱧᱟᱢ ᱠᱟᱱᱟ ᱱᱮᱛᱟᱨ ᱟᱨᱠᱤ᱾
ᱦᱮᱸ ᱦᱮᱸ ᱱᱮᱛᱟᱨ ᱫᱚ, ᱦᱚᱲ ᱠᱚ ᱚᱱᱮ ᱚᱱᱠᱟ ᱜᱮ ᱟᱨᱠᱤ ᱥᱩᱠᱷᱤᱜ ᱠᱟᱱᱟ ᱠᱚ᱾
ᱦᱚᱸ
ᱦᱮᱸ
ᱟᱫᱚ ᱜᱚᱢᱠᱮ ᱛᱟᱦᱚᱞᱮ ᱚᱱᱛᱮ ᱫᱚ ᱟᱯᱮ ᱚᱱᱛᱮ ᱫᱚ, ᱮ ᱮᱸ ᱱᱮᱛᱟᱨ ᱫᱤᱱ ᱠᱚᱫᱚ ᱮᱢᱱᱩ ᱥᱚᱵᱽᱡᱤ ᱠᱚᱫᱚᱯᱮ ᱪᱟᱥ ᱵᱟᱲᱟᱭ ᱜᱮᱭᱟ ᱥᱮ ᱦᱩᱲᱩ ᱜᱮ?
ᱵᱟ ᱵᱟᱝ ᱡᱷᱚᱛᱚ ᱜᱮ ᱪᱟᱥ ᱦᱩᱭᱩᱜ ᱛᱟᱦᱮᱱᱟ ᱦᱩᱲᱩ ᱦᱚᱸ ᱥᱟᱶᱛᱮ ᱥᱚᱵᱽᱡᱤ ᱦᱚᱸ ᱪᱟᱥ ᱦᱩᱭᱩᱜ ᱛᱟᱭᱱᱟ ᱦᱩᱸ ᱠᱚᱯᱤ ᱠᱚ ᱵᱤᱞᱟᱹᱛᱤ ᱛᱟᱨᱯᱚᱨ ᱱᱟᱱᱟ ᱨᱚᱠᱚᱢ ᱥᱚᱵᱤ ᱥᱚᱵᱽᱡᱤ ᱱᱚᱣᱟ ᱞᱟᱹᱣ ᱠᱚ ᱠᱚᱸᱦᱰᱟ ᱠᱚ
ᱦᱚᱸ
ᱟᱨ ᱢᱩᱞᱟᱹ
ᱦᱟᱸ
ᱵᱮᱸᱜᱟᱲ ᱠᱚ ᱡᱷᱚᱛᱚ ᱜᱮ ᱪᱟᱥ ᱦᱩᱭᱩᱜ ᱛᱟᱦᱮᱱ ᱢᱟᱱᱮ ᱱᱚᱛᱮ ᱫᱚ ᱪᱟᱥ ᱫᱚ ᱵᱷᱟᱹᱞᱤ ᱜᱮᱞᱮ ᱪᱟᱥ ᱛᱟᱦᱮᱱᱟ ᱟᱠᱷᱨᱤᱧ ᱦᱚᱸ ᱱᱤᱡᱮ ᱚᱲᱟᱜ ᱨᱮ ᱞᱟᱹᱜᱤᱫ ᱦᱚᱸ
ᱦᱳᱭ ᱟᱫᱚ ᱜᱚᱢᱠᱮ ᱟᱫᱚ ᱦᱳᱲᱳ ᱛᱮᱢᱟ ᱦᱮᱸᱥ ᱢᱟᱱᱮ ᱡᱷᱚᱛᱚ ᱨᱚᱠᱚᱢ ᱥᱚᱵ ᱯᱨᱚᱛᱛᱮᱠ ᱥᱮᱨᱢᱟ ᱢᱟ ᱵᱟᱝ ᱢᱟᱱᱮ ᱦᱮᱸ ᱦᱳᱲᱳ ᱵᱚᱨᱥᱟ ᱛᱟᱦᱮᱸ ᱵᱟᱝ ᱜᱟᱱᱚᱜ-ᱟ ᱪᱮᱫᱟᱜ ᱥᱮ ᱟᱵᱚᱦᱚᱸ ᱴᱩᱠ ᱴᱟᱠ ᱦᱟᱱᱛᱮ ᱱᱟᱛᱮ ᱛᱮ ᱨᱳᱡᱽᱜᱟᱨ ᱨᱮᱱᱟᱜ ᱮ ᱵᱮᱵᱚᱥ
ᱵᱮᱱᱟᱣ ᱦᱩᱭᱩᱜ-ᱟ ᱵᱮᱵᱚᱥᱛᱷᱟ ᱦᱟᱛᱟᱣ ᱦᱩᱭᱩᱜ-ᱟ ᱾ ᱢᱟᱱᱮ ᱦᱮᱸ ᱧᱮᱞ ᱵᱮᱱ ᱟᱵᱮᱱ ᱛᱚ ᱦᱩᱲᱩ ᱫᱚ ᱱᱤᱛᱚᱜ ᱵᱮᱱ ᱪᱟᱥ ᱫᱟ ᱦᱮᱸ ᱥᱮ ᱟᱵᱮᱱ ᱢᱟ ᱢᱟᱱᱮ ᱱᱤᱛᱚᱜ ᱵᱮᱱ ᱪᱟᱥᱟ ᱢᱳᱴᱟᱢᱩᱴᱤ ᱥᱟᱵ ᱠᱟᱜ ᱢᱮ ᱪᱷᱚ ᱢᱟᱥ ᱯᱚᱨᱮ ᱦᱩᱭᱩᱜ-ᱟ ᱾ ᱠᱤᱱᱛᱩ ᱚᱵᱮᱱᱟᱜ ᱪᱷᱚ ᱢᱟᱥ ᱫᱚ ᱚᱱᱟ ᱠᱷᱟᱹᱛᱤᱨ ᱛᱮ ᱥᱚᱵᱽᱡᱤ ᱠᱚ ᱴᱩᱠ ᱴᱟᱠ ᱪᱟᱥ ᱠᱟᱛᱮ ᱚᱱᱟ ᱟᱠᱷᱨᱤᱧ ᱠᱟᱛᱮ ᱫᱤᱱ ᱪᱟᱞᱟᱣ ᱦᱩᱭᱩᱜ-ᱟ ᱾
ᱦᱳᱭ
ᱦᱮᱸ ᱛᱟᱨ ᱛᱟᱨᱯᱚᱨᱮ ᱧᱮ ᱧᱮᱞ ᱵᱚ ᱚᱱᱟ ᱯᱚᱭᱥᱟ ᱠᱚᱛᱮ ᱥᱩᱵ ᱟᱨᱠᱤ ᱥᱩᱱᱩᱢ ᱵᱩᱞᱩᱝ ᱵᱮᱱ ᱟᱹᱜᱩᱭᱟ ᱟᱨ ᱦᱩᱲᱩ ᱛᱚ ᱢᱮᱱᱟᱜ ᱜᱮᱭᱟ ᱱᱚᱣᱟ ᱠᱚ ᱤᱭᱟᱹ ᱠᱟᱛᱮᱫ ᱮᱨᱚᱠᱚᱢ ᱠᱟᱛᱮ ᱫᱤᱱ ᱯᱟᱨᱚᱢ ᱦᱩᱭᱩᱜ-ᱟ ᱦᱩᱸ
ᱚᱱᱠᱟ ᱠᱟᱛᱮ ᱜᱮ ᱥᱚᱝᱥᱟᱨ ᱫᱚ ᱪᱟᱞᱟᱣ ᱦᱩᱭᱩᱜ ᱛᱟᱢᱟ ᱦᱚᱸ
ᱮᱠᱫᱚᱢ ᱥᱟᱱᱛᱟᱲ ᱫᱚ ᱟᱵᱚ ᱫᱚ ᱟᱨᱠᱤ ᱡᱚᱛᱚ ᱜᱮ ᱚᱱᱠᱟ ᱢᱟᱱᱮ ᱟᱨ ᱦᱮᱸ
ᱠᱮ ᱟᱵᱚᱣᱟᱜ ᱢᱟ ᱟᱹᱰᱤ ᱨᱚᱠᱚᱢ ᱠᱟᱹᱢᱤ ᱠᱚᱦᱚᱸ ᱧᱩᱨᱩᱜ ᱛᱟᱵᱚᱱᱟ ᱥᱮ ᱪᱟᱸᱫᱚ ᱠᱤ ᱪᱟᱸᱫᱚ
ᱦᱮᱸ
ᱦᱟᱱᱮ ᱧᱮᱞ ᱵᱤᱱ ᱵᱷᱟᱸᱰᱟᱱ ᱦᱮᱭ ᱵᱟᱯᱞᱟ ᱚᱲᱟᱜ ᱦᱮᱭ ᱦᱚᱭᱨᱳ ᱪᱷᱟᱹᱴᱭᱟᱹᱨ
ᱦᱩ
ᱦᱮ ᱢᱟᱱᱮ ᱟᱵᱚ ᱜᱳᱪᱪᱷᱟ ᱠᱚᱨᱮ ᱦᱚᱸᱵᱚᱱ ᱛᱟᱦᱮᱱ ᱜᱮᱭᱟ ᱢᱟᱱᱮ ᱠᱷᱚᱨᱚᱪ ᱫᱷᱟᱨᱮ ᱛᱮᱦᱚᱸ ᱵᱤᱥᱤ ᱢᱮᱱᱟᱜ ᱵᱚᱱᱟ ᱟᱨᱠᱤ
ᱦᱮᱸ ᱚᱱᱟ ᱜᱮᱛᱚ ᱡᱟᱦᱟᱸᱭ ᱫᱚ ᱡᱮᱢᱚᱱ ᱟᱹᱞᱤᱧ ᱞᱤᱧ ᱢᱚᱱᱮᱭᱟ ᱟᱵᱚᱜᱮ ᱡᱚᱛᱚᱠᱚ ᱵᱷᱟᱹᱞᱮ ᱦᱚᱲ
ᱦᱩᱸ
ᱦᱮᱸ ᱟᱵᱚ ᱫᱚ ᱩᱱᱟᱹᱜ ᱫᱚ ᱵᱟᱵᱚᱱ ᱧᱮᱞ ᱵᱟᱲᱟᱭᱟ ᱟᱵᱚ ᱫᱚ ᱱᱚᱜ-ᱚᱭ ᱯᱚᱭᱥᱟ ᱦᱩᱭᱱᱟ ᱡᱚᱢ ᱧᱩ ᱟᱨᱠᱤ ᱪᱟᱞᱟᱜ ᱠᱟᱱᱟ ᱪᱟᱞᱟᱜ ᱠᱟᱱᱟ ᱴᱷᱤᱠ ᱜᱮᱭᱟ ᱨᱟᱹᱥᱠᱟᱹ ᱜᱮ ᱦᱩᱸ ᱟᱵᱚ ᱫᱚ ᱠᱟᱹᱢᱤ ᱦᱚᱲ ᱫᱚ ᱦᱮᱸ
ᱟᱫᱚ ᱡᱟᱭᱦᱳᱠ ᱡᱟᱦᱟᱸ ᱞᱮᱠᱟ ᱛᱮ ᱢᱟᱱᱮ ᱫᱤᱱ ᱠᱚ ᱠᱷᱟᱸᱰᱟᱣ ᱦᱩᱭᱩᱜ ᱛᱟᱵᱚᱱᱟ ᱟᱨᱠᱤ
ᱦᱳ ᱦᱮᱸ ᱦᱮᱸ ᱧᱮᱞ ᱵᱮᱱ ᱡᱚᱱᱢᱚ ᱦᱩᱭ ᱠᱟᱱᱟ ᱛᱚ
ᱦᱳᱭ
ᱡᱟᱸᱦᱟ ᱞᱮᱠᱟ ᱠᱟᱛᱮ ᱛᱚᱭ ᱫᱤᱱ ᱛᱳᱭ ᱯᱟᱨᱚᱢ ᱦᱩᱭᱩᱜ-ᱟ ᱦᱩᱸ
ᱦᱚᱭ ᱟᱫᱚ ᱚᱱᱠᱟᱜᱮ ᱟᱨᱠᱤ ᱡᱚᱛᱚ ᱦᱚᱲ ᱜᱮ ᱦᱮᱸ ᱡᱮ ᱡᱮᱢᱚᱱ ᱠᱚ ᱪᱟᱞᱟᱣ ᱫᱟᱲᱮᱭᱟᱜ ᱠᱟᱱᱟ ᱡᱟᱦᱟᱸ ᱞᱮᱠᱟ ᱛᱮᱜᱮ ᱟᱨᱠᱤ ᱠᱷᱼᱼᱼ
ᱦᱮᱸ ᱠᱚᱢ ᱵᱤᱥᱤ ᱡᱚᱛᱚ ᱠᱚᱣᱟᱜ ᱜᱮ ᱢᱮᱱᱟᱜᱼᱟ ᱦᱮᱸ ᱥᱮ ᱚᱠᱚᱭ ᱫᱚ ᱵᱮᱥᱤ ᱚᱠᱚᱭ ᱫᱚ ᱠᱚᱢ ᱢᱟᱱᱮ ᱥᱚᱢᱟᱱ ᱫᱚ ᱵᱟᱹᱱᱩᱜ ᱠᱚᱣᱟ ᱟᱵᱚᱨᱮᱱ ᱦᱚᱲ ᱦᱮᱸ ᱡᱮ ᱡᱚᱛᱚ ᱜᱮ ᱢᱤᱫ ᱥᱚᱢᱚᱭ ᱚᱱᱠᱟ ᱫᱚ ᱵᱟᱹᱱᱩᱜ ᱠᱚᱣᱟ
ᱵᱟᱝ ᱵᱟᱝ ᱡᱚᱛᱚ ᱢᱚᱬᱮ ᱜᱚᱴᱟᱝ ᱠᱟᱴᱩᱵ ᱠᱤ ᱥᱚᱢᱟᱱ ᱢᱮᱱᱟᱜᱼᱟ